ᱦᱮᱞᱳ᱾
ᱦᱮᱸ ᱟᱹᱞᱤᱧᱟᱜ ᱨᱚᱲ ᱟᱸᱡᱚᱢ ᱧᱟᱢᱚᱜ ᱠᱟᱱᱟ᱾
ᱦᱮᱸ ᱟᱸᱡᱚᱢ ᱧᱟᱢᱚᱜ ᱠᱟᱱᱟ ᱞᱟᱹᱭ ᱵᱤᱱ ᱢᱟ᱾
ᱚ ᱛᱟᱦᱚᱞᱮ ᱵᱷᱟᱜᱤ ᱜᱮ ᱢᱮᱱᱟᱜ ᱵᱮᱱᱟ ᱛᱚ?
ᱦᱮᱸ ᱵᱷᱟᱜᱤ ᱜᱮᱭᱟᱞᱤᱧ᱾ ᱟᱵᱤᱱ ᱫᱚ?
ᱦᱮᱸ ᱤᱧ ᱦᱚᱸ ᱱᱤᱛᱚᱜ ᱱᱤᱛᱚᱜ ᱫᱚ ᱦᱟᱸᱜ ᱠᱷᱟᱱ ᱱᱟᱯᱟᱭ ᱜᱮ ᱢᱤᱱᱟᱹᱧᱟ᱾ ᱟᱫᱚ ᱫᱟᱜ ᱠᱚᱜᱮ ᱡᱟᱹᱲᱤᱭᱮᱫ ᱠᱷᱟᱱᱮ ᱟᱫᱚ ᱫᱟᱜ ᱠᱚᱜᱮᱧ ᱧᱮᱞ ᱵᱟᱲᱟᱭᱮᱫᱟ᱾ ᱚᱠᱟ ᱞᱮᱠᱟ ᱫᱟᱜ-ᱮ ᱡᱟᱹᱲᱤ ᱭᱮᱫᱟ᱾
ᱦᱩᱸ᱾
ᱟᱯᱮ ᱥᱮᱫ ᱫᱚ ᱫᱟᱜ ᱠᱚᱫᱚᱭ ᱡᱟᱹᱲᱤᱭᱮᱫᱟ ᱥᱮ ᱵᱟᱝ?
ᱵᱟᱝ ᱱᱟᱦᱟᱜ ᱫᱚ ᱵᱟᱭ ᱡᱟᱹᱲᱤᱭᱮᱫᱟ ᱥᱤᱛᱩᱝ ᱠᱟᱜ ᱜᱮᱭᱟᱭ᱾
ᱚ᱾
ᱟᱯᱮ ᱫᱚ ᱛᱟᱞᱦᱮ ᱚᱠᱟ ᱫᱤᱥᱚᱢ ᱜᱳ᱾
ᱟᱞᱮ ᱫᱚ ᱦᱟᱸᱜ ᱠᱷᱟᱱ ᱱᱚᱜᱼᱚᱭ ᱱᱚᱣᱟ ᱱᱟᱢᱟᱞ ᱫᱤᱥᱚᱢ ᱜᱮ᱾
ᱩᱸ᱾
ᱟᱨ ᱟᱯᱮ ᱫᱚ?
ᱟᱞᱮ ᱫᱚ ᱚᱱᱛᱮ ᱵᱤᱨ ᱫᱤᱥᱚᱢ᱾
ᱟᱪᱪᱷᱟ, ᱵᱤᱨ ᱫᱤᱥᱚᱢ ᱫᱚ ᱟᱹᱰᱤ ᱵᱷᱟᱜᱮ ᱜᱮ᱾
ᱩᱸ ᱛᱟᱞᱦᱮ ᱟᱯᱮ ᱥᱮᱫ ᱢᱟ ᱫᱚᱢᱮ ᱠᱟᱹᱢᱤ ᱠᱚ ᱪᱟᱞᱟᱜ ᱠᱟᱱᱟ ᱵᱟᱝ ᱱᱤᱛᱚᱜ ᱫᱚ ᱨᱚᱦᱚᱭ ᱠᱚᱨᱮᱱᱟᱜ?
ᱦᱮᱸ ᱠᱟᱹᱢᱤ ᱠᱟᱹᱢᱤ ᱫᱚ ᱫᱚᱢᱮ ᱜᱮ ᱵᱟᱹᱲᱛᱤ ᱱᱚᱣᱟ ᱦᱩᱲᱩ ᱨᱚᱦᱚᱭ ᱠᱚᱦᱚᱸ ᱵᱟᱹᱲᱛᱤ ᱮᱦᱚᱵ ᱟᱠᱟᱱᱟ ᱚᱱᱟ ᱥᱟᱶᱛᱮ ᱟᱭᱢᱟ ᱜᱟᱱ ᱦᱚᱲ ᱫᱚ ᱱᱚᱣᱟ ᱥᱚᱵᱡᱤ ᱠᱚᱦᱚᱸ ᱠᱚ ᱪᱟᱥ ᱜᱮᱭᱟ᱾
ᱦᱮᱸ᱾
ᱚᱱᱟ ᱥᱟᱶᱛᱮ ᱠᱟᱹᱴᱤᱡ ᱵᱟᱱ ᱦᱚᱸᱠᱚ ᱵᱟᱱᱮᱫ ᱞᱮᱭᱟ, ᱫᱟᱜ ᱵᱟᱹᱲᱛᱤ ᱦᱩᱭᱩᱜ ᱠᱟᱱ ᱠᱷᱟᱹᱛᱤᱨ᱾
ᱟᱸᱡᱚᱢ ᱟᱠᱟᱫᱟᱞᱤᱧ ᱟᱞᱮ ᱥᱮᱫ ᱨᱮᱱ ᱢᱟ ᱡᱷᱚᱛᱚ ᱱᱟᱜ ᱱᱟᱦᱟᱜ ᱫᱚ ᱱᱟᱢᱟᱞ ᱫᱤᱥᱚᱢ ᱥᱮᱫ ᱜᱮᱠᱚ ᱪᱟᱞᱟᱜᱼᱟ ᱠᱟᱹᱢᱤ ᱯᱟᱸᱡᱟ᱾
ᱦᱮᱸ᱾ ᱪᱟᱞᱟᱜ ᱜᱮᱭᱟ ᱠᱚ ᱚᱱᱠᱟ ᱜᱮ ᱵᱮᱥᱤᱨ ᱵᱷᱟᱜᱽ ᱜᱮ, ᱩᱸᱜ ᱡᱮ ᱵᱩᱨᱩ ᱫᱤᱥᱚᱢ ᱠᱷᱚᱱ ᱜᱮ ᱥᱮ ᱚᱱᱛᱮ ᱠᱷᱚᱱ ᱟᱫᱚ ᱱᱚᱣᱟ ᱱᱟᱢᱟᱞ ᱫᱤᱥᱚᱢ ᱥᱮᱫ ᱠᱚ ᱦᱤᱡᱩᱜᱼᱟ᱾
ᱠᱟᱹᱢᱤ ᱯᱟᱸᱡᱟ᱾
ᱦᱮᱸ ᱟᱫᱚ ᱠᱟᱹᱢᱤ ᱯᱟᱸᱡᱟ ᱠᱚ ᱦᱤᱡᱩᱜᱼᱟ ᱟᱵᱟᱨ ᱚᱱᱛᱮ ᱨᱮᱜᱮ ᱛᱟᱦᱮᱸ ᱠᱟᱛᱮᱫ ᱜᱮ ᱚᱸᱰᱮ ᱜᱮ ᱥᱚᱝᱥᱟᱨ ᱠᱚ ᱵᱮᱱᱟᱣ ᱜᱚᱫ ᱠᱟᱜᱼᱟ᱾
ᱦᱮᱸ᱾ ᱟᱪᱪᱷᱟ ᱟᱯᱮ ᱥᱮᱫ ᱫᱚ ᱩᱸᱜ ᱱᱟᱢᱟᱞ ᱫᱤᱥᱚᱢ ᱵᱚᱞᱛᱮ ᱚᱱᱛᱮ ᱫᱚ ᱪᱟᱥ ᱵᱟᱥ ᱫᱚ ᱡᱟᱹᱥ ᱛᱤ ᱜᱮᱭᱟ ᱥᱮ ᱟᱸ ᱱᱚᱣᱟ ᱡᱟᱦᱟᱸ ᱠᱚᱞ ᱠᱟᱨᱠᱷᱟᱱᱟ ᱠᱚ ᱢᱮᱱᱟᱜᱼᱟ ᱩᱸ ᱥᱚᱦᱚᱨ ᱱᱚᱜᱚᱨ ᱚᱱᱟᱠᱚ ᱵᱟᱹᱲᱛᱤ ᱜᱮᱭᱟ ᱚᱠᱟ ᱚᱠᱟᱴᱟᱜ ᱵᱟᱹᱲᱛᱤᱭᱟ?
ᱚ᱾ ᱪᱟᱥ ᱱᱚᱣᱟ ᱪᱟᱥᱵᱟᱥ ᱦᱚᱸ ᱦᱩᱭᱩᱜᱼᱟ᱾ ᱠᱤᱪᱷᱩ ᱡᱟᱭᱜᱟ ᱥᱮᱫ ᱫᱚ ᱢᱮᱱᱟᱜᱼᱟ ᱪᱟᱥᱵᱟᱥ ᱦᱩᱭᱩᱜ ᱜᱮᱭᱟ, ᱟᱨ ᱡᱟᱦᱟᱸ ᱡᱟᱦᱟᱸ ᱥᱮᱫ ᱫᱚ ᱠᱟᱹᱴᱤᱡ ᱥᱚᱦᱚᱨ ᱵᱟᱡᱟᱨ ᱧᱚᱜ ᱜᱮᱭᱟ, ᱚᱱᱛᱮ ᱨᱮ ᱫᱚ ᱱᱚᱣᱟ ᱠᱚᱞᱠᱟᱨᱠᱷᱟᱱᱟ ᱜᱮ ᱠᱚᱨᱠᱟᱨ ᱠᱷᱟᱱᱟ ᱚᱱᱟ ᱫᱚ ᱠᱚᱢ ᱜᱮ ᱡᱟᱹᱱᱤᱡ ᱢᱮᱱᱟᱜᱼᱟ᱾ ᱚᱱᱟ ᱥᱟᱶᱛᱮ ᱟᱭᱢᱟᱟᱜᱟᱱ ᱱᱚᱣᱟ ᱠᱚᱢᱯᱟᱱᱤ ᱠᱚᱠᱚ ᱠᱷᱩᱞᱟᱹᱣ ᱟᱠᱟᱫᱟ, ᱡᱮᱢᱚᱱ ᱚᱠᱟᱨᱮ ᱴᱳᱴᱳ ᱵᱮᱱᱟᱣ ᱮᱫᱟᱭ, ᱚᱠᱟᱨᱮ ᱱᱚᱣᱟ ᱥᱤᱞᱟᱹᱭ ᱢᱮᱥᱤᱱ, ᱟᱨᱦᱚᱸ ᱡᱟᱢᱟ ᱯᱮᱱ ᱠᱚ ᱵᱮᱱᱟᱣ, ᱟᱨ ᱦᱚᱸ ᱟᱹᱰᱤ ᱠᱤᱪᱷᱩ ᱢᱟᱱᱮ ᱦᱟᱱᱛᱮ ᱱᱟᱱᱛᱮ ᱪᱟᱞᱟᱜ ᱢᱟ ᱚᱱᱠᱟᱱᱟᱜ ᱡᱤᱱᱤᱥ ᱠᱚᱠᱚ ᱵᱮᱱᱟᱣ ᱟᱠᱟᱫᱟ, ᱚᱱᱠᱟᱱᱟᱜ ᱠᱟᱹᱢᱤ ᱠᱚᱜᱮ ᱵᱟᱹᱲᱛᱤ᱾
ᱥᱮᱫ ᱫᱚ ᱮᱸ ᱪᱮᱫᱠᱟ ᱦᱩᱲᱩ ᱠᱚ ᱦᱩᱭᱩᱜ ᱜᱮᱭᱟ ᱦᱟᱥᱟ ᱠᱚᱨᱮᱱᱟᱜ ᱪᱮᱫᱠᱟ ᱜᱩᱱᱚᱜᱚᱛᱚ ᱢᱟᱱ? ᱩᱸ ᱵᱷᱟᱜᱮ ᱜᱮᱭᱟ ᱥᱮ ᱫᱩᱥᱚᱱ ᱢᱟ ᱦᱩᱭᱩᱜ ᱠᱟᱱ ᱜᱮᱭᱟ ᱛᱟᱞᱦᱮ᱾
ᱚᱲᱟ, ᱦᱮᱸ ᱚᱱᱟ ᱫᱚ ᱦᱩᱨᱩ ᱫᱚ ᱦᱟᱸᱜ ᱠᱷᱟᱱ ᱱᱤᱛᱚᱜ ᱫᱚ ᱡᱮᱢᱚᱱ ᱵᱤᱱ ᱞᱟᱹᱭ ᱠᱷᱟᱱ ᱞᱟᱦᱟ ᱛᱮᱫᱚ ᱢᱤᱫ ᱵᱚᱪᱷᱚᱨ ᱜᱮ ᱪᱟᱥ ᱦᱩᱭᱩᱜ ᱛᱟᱦᱮᱸᱜ ᱾ ᱱᱚᱣᱟ ᱡᱟᱹᱯᱩᱜ ᱨᱮᱜᱮ ᱟᱫᱚ ᱩᱱ ᱚᱠᱛᱚ ᱦᱟᱥᱟ ᱫᱚᱨᱮ ᱟᱭᱢᱟ ᱯᱨᱳᱴᱤᱱ ᱠᱚ ᱛᱟᱱ ᱠᱷᱟᱹᱛᱤᱨ ᱴᱷᱤᱠ ᱜᱮ ᱦᱟᱸᱜ ᱦᱩᱭᱩᱜ ᱠᱟᱱ ᱛᱟᱦᱮᱸᱫ ᱟᱨ ᱦᱟᱥᱟ ᱵᱷᱟᱜᱮ ᱱᱚᱲᱵᱷᱳᱨ ᱛᱟᱦᱮᱱ ᱠᱟᱱ ᱛᱟᱦᱮᱸᱜ ᱾ ᱱᱤᱛᱚᱜ ᱫᱚ ᱦᱟᱸᱜ ᱠᱷᱟᱱ ᱵᱟᱹᱲᱛᱤ ᱜᱮᱛᱚ ᱱᱚᱣᱟ ᱥᱟᱨ ᱛᱮᱜᱮ ᱥᱟᱨ ᱛᱮᱜᱮ ᱦᱟᱸᱜ ᱪᱟᱥ ᱠᱚᱫᱚ ᱦᱩᱭᱩᱜ ᱠᱟᱱᱟ᱾ ᱟᱸᱫᱚ ᱚᱱᱟ ᱠᱷᱟᱹᱛᱤᱨ ᱟᱫᱚ ᱥᱟᱨ ᱵᱷᱮᱜᱟᱨ ᱫᱚ ᱥᱟᱨ ᱵᱟᱝ ᱮᱢ ᱞᱮᱠᱷᱟᱱ ᱱᱚᱣᱟ ᱪᱟᱥ ᱠᱟᱹᱢᱤ ᱦᱚᱸ ᱵᱟᱹᱲᱛᱤ ᱵᱟᱝ ᱦᱩᱭᱩᱜᱼᱟ ᱟᱨ ᱡᱟᱦᱟᱸ ᱮᱸ ᱯᱷᱚᱥᱚᱞ ᱦᱩᱭᱩᱜᱼᱟ ᱚᱱᱟ ᱦᱚᱸ ᱵᱟᱹᱲᱛᱤ ᱫᱚ ᱵᱟᱝ ᱦᱩᱭᱩᱜᱼᱟ᱾ ᱚᱱᱟ ᱠᱷᱟᱹᱛᱤᱨ ᱞᱟᱹᱭ ᱜᱟᱱᱚᱜᱼᱟ ᱥᱟᱨ ᱪᱮᱛᱟᱱ ᱨᱮᱜᱮ ᱴᱮᱸᱦᱴ ᱠᱟᱛᱮᱫ ᱫᱚ ᱢᱮᱱᱟᱜ ᱞᱮᱭᱟ᱾
ᱟᱨ ᱫᱟᱜ ᱠᱚᱫᱚ ᱛᱟᱦᱚᱞᱮ ᱪᱮᱫ ᱯᱮ ᱪᱮᱫ ᱫᱟᱜ ᱛᱮᱯᱮ ᱫᱟᱜᱟ᱾ ᱡᱟᱹᱲᱤ ᱫᱟᱜ ᱜᱮ ᱥᱮ ᱚᱱᱠᱟ ᱢᱤᱱᱤ ᱠᱚ ᱚᱱᱠᱟ ᱡᱟᱦᱟᱸ ᱱᱟᱜ ᱢᱮᱱᱟᱜᱼᱟ᱾
ᱦᱮᱸ ᱫᱟᱜ ᱫᱚ ᱱᱚᱣᱟ ᱥᱮᱨᱢᱟ ᱡᱟᱹᱲᱤ ᱫᱟᱜ ᱦᱚᱸ ᱴᱷᱤᱠ ᱜᱮᱭᱟ ᱚᱱᱟ ᱥᱟᱶᱛᱮ ᱠᱟᱹᱴᱤᱡ ᱜᱟᱰᱟ ᱥᱩᱨ ᱨᱮ ᱢᱮᱱᱟᱜ ᱛᱟᱞᱮᱭᱟ ᱚᱱᱟ ᱜᱟᱰᱟ ᱫᱟᱜ ᱛᱮᱦᱚᱸ ᱠᱟᱹᱢᱤ ᱠᱟᱹᱥᱱᱤ ᱫᱚ ᱪᱟᱞᱼᱟ ᱡᱟᱦᱟᱸ ᱫᱚ ᱜᱟᱰᱟ ᱥᱩᱨ ᱨᱮᱱᱟᱜ ᱡᱟᱦᱟᱸ ᱠᱷᱮᱛ ᱠᱚ ᱠᱟᱱᱟ᱾ ᱚᱱᱟ ᱠᱚ᱾ ᱟᱨ ᱡᱟᱦᱟᱸ ᱜᱷᱚᱴᱤ ᱥᱮᱫ ᱨᱮ ᱡᱟᱦᱟᱸ ᱠᱚ ᱢᱮᱱᱟᱜᱼᱟ ᱫᱚ ᱦᱟᱸᱜ ᱠᱟᱱ ᱢᱤᱫ ᱥᱟᱭ ᱨᱮ ᱫᱚ ᱦᱟᱸᱜ ᱠᱟᱱ ᱱᱚᱣᱟ ᱪᱮᱛᱟᱱ ᱢᱚᱦᱚᱞ ᱠᱷᱚᱱᱜᱮ ᱱᱚᱣᱟ ᱢᱤᱱᱤ ᱠᱚ ᱥᱮ ᱥᱮᱞᱚ ᱠᱚᱠᱚ ᱮᱢ ᱟᱠᱟᱫ ᱞᱮᱭᱟ ᱟᱨ ᱢᱤᱫ ᱥᱟᱭᱤᱰ ᱫᱚ ᱚᱱᱛᱮ ᱫᱚ ᱥᱮᱞᱚ ᱠᱚᱫᱚ ᱵᱟᱹᱱᱩᱜᱼᱟ ᱚᱱᱛᱮ ᱫᱚ ᱡᱟᱦᱟᱸᱭ ᱠᱚᱫᱚ ᱢᱟᱨᱟᱝ ᱢᱟᱨᱟᱝ ᱪᱟᱹᱥᱤ ᱠᱟᱱᱟ ᱠᱚ ᱩᱱᱠᱩᱣᱟᱜ ᱫᱚ ᱠᱟᱹᱣᱰᱤ ᱠᱚ ᱢᱮᱱᱟᱜ ᱠᱷᱟᱹᱛᱤᱨ ᱟᱫᱚ ᱟᱠᱚ ᱟᱯᱱᱟᱨ ᱛᱮᱜᱮ ᱢᱤᱫ ᱴᱟᱝ ᱥᱮᱞᱚ ᱠᱚ ᱵᱮᱱᱟᱣ ᱠᱟᱣᱱᱟ᱾
ᱚ
ᱟᱢ ᱫᱚ ᱤᱧ ᱡᱟᱦᱟᱸᱭ ᱱᱚᱝᱠᱟ ᱜᱮ᱾ ᱛᱟᱦᱞᱮ ᱞᱟᱹᱭ ᱫᱟᱞᱤᱧ ᱡᱮ ᱟᱯᱮ ᱥᱮᱫ ᱫᱚ ᱱᱚᱣᱟ ᱪᱟᱥ ᱠᱟᱹᱢᱤ ᱫᱚ ᱦᱳᱭᱳᱜ ᱜᱮᱭᱟ ᱥᱮ ᱵᱟᱝ?
ᱟᱞᱮ ᱥᱮᱫ ᱫᱚ ᱠᱟᱹᱴᱤᱜ ᱨᱳᱠᱳᱲ ᱜᱮᱭᱟ ᱛᱚ ᱫᱷᱤᱨᱤ ᱫᱷᱤᱨᱤ ᱦᱟᱥᱟ᱾ ᱟᱫᱚ ᱫᱚᱢᱮ ᱫᱚ ᱫᱚᱢᱮ ᱫᱚ ᱵᱟᱝ ᱦᱩᱭᱩᱜᱼᱟ ᱦᱳᱭᱳᱜ ᱜᱮᱭᱟ᱾ ᱢᱟᱱᱮ ᱡᱚᱢ ᱡᱚᱢ ᱞᱮᱠᱟ ᱟᱨᱠᱤ ᱚᱲᱟᱜ ᱡᱚᱢᱮ ᱞᱮᱠᱟ᱾ ᱥᱟᱨᱟ ᱵᱚᱪᱷᱚᱨ ᱟᱨ ᱚᱱᱟ ᱚᱱᱟ ᱚᱱᱟ ᱫᱟᱨᱟᱭ ᱛᱮ ᱢᱟᱱᱮ ᱨᱚᱡᱽᱜᱟᱨ ᱥᱮ ᱤᱭᱟᱹ ᱚᱱᱠᱟ ᱫᱚ ᱵᱟᱝ᱾
ᱟᱪᱪᱷᱟ᱾
ᱦᱩᱸ ᱤᱱᱟᱹ ᱥᱟᱶᱛᱮ ᱟᱫᱚ ᱮᱴᱟᱜ ᱡᱟᱦᱟᱱᱟᱜ ᱠᱚᱞᱮ ᱤᱭᱟᱹᱭ ᱜᱮᱭᱟ ᱡᱮᱢᱚᱱ ᱱᱚᱜᱼᱚᱭ ᱵᱤᱨ ᱨᱮᱱᱟᱜ ᱥᱟᱦᱟᱱ ᱥᱟᱠᱟᱢ᱾ ᱛᱷᱮᱠᱮ ᱟᱸ ᱵᱟᱦᱟ ᱠᱚ ᱡᱚ ᱠᱚ᱾ ᱚᱱᱟ ᱠᱚᱛᱮ ᱜᱮᱞᱮ ᱤᱭᱟᱹᱭᱟ᱾
ᱚ᱾
ᱚᱱᱟ ᱜᱮᱞᱮ ᱟᱹᱠᱷᱨᱤᱧ ᱵᱟᱲᱟᱭᱟ ᱟᱨ ᱱᱤᱛᱚᱜ ᱫᱚ, ᱵᱤᱨ ᱫᱤᱥᱚᱢ ᱥᱮᱫ ᱫᱚ ᱫ ᱠᱚ ᱯᱩᱰᱠᱟᱹ ᱠᱚᱠᱚ ᱧᱟᱢᱚᱜᱼᱟ᱾ ᱚᱱᱟ ᱠᱚᱞᱮ ᱵᱮᱵᱥᱟᱭ ᱜᱮᱭᱟᱞᱮ᱾ ᱢᱟᱱᱮ ᱟᱥᱧ ᱜᱮᱭᱟᱛᱮ᱾
ᱟᱪᱷᱟ ᱢᱟᱱᱮ ᱱᱚᱣᱟ ᱠᱚ ᱟᱠᱷᱨᱤᱧ ᱠᱟᱛᱮᱜ ᱜᱮᱼᱼ ᱥᱚᱝᱥᱟᱨ ᱫᱚ ᱪᱟᱞᱟᱜ ᱠᱟᱱᱟ ᱵᱟᱝ?
ᱦᱮᱸ᱾ ᱟᱨ ᱪᱟᱥ ᱫᱚ ᱚᱱᱠᱟ ᱫᱚ ᱵᱟᱝ ᱟ᱾ ᱫᱚᱢᱮ ᱵᱟᱝ ᱦᱩᱭᱩᱜ ᱫᱷᱤᱨᱤ ᱦᱟᱥᱟ ᱛᱚ᱾
ᱟᱪᱷᱟ ᱟᱪᱷᱟ ᱟᱹᱵᱤᱱ ᱱᱚᱣᱟ ᱠᱳᱴ ᱨᱮᱱᱟᱜ ᱟᱨ ᱯᱩᱴᱠᱟᱹᱣ ᱨᱮᱱᱟᱜ ᱠᱟᱛᱷᱟ ᱵᱮᱤᱱ ᱞᱟᱹᱭ ᱠᱮᱫᱟ ᱟᱫᱚ᱾ ᱟᱞᱮ ᱥᱮᱫ ᱢᱟ ᱱᱚᱣᱟ ᱯᱩᱴᱠᱟᱹ ᱵᱟᱝ ᱚᱛ ᱠᱚᱫᱚ ᱢᱮᱱᱟᱜᱼᱟ ᱢᱮᱱᱠᱷᱟᱱ ᱱᱚᱣᱟ ᱠᱚ ᱫᱚ ᱦᱟᱜ ᱠᱟᱱᱟ ᱟᱞᱮ ᱥᱮᱫ ᱫᱚ ᱵᱟᱹᱱᱩᱜᱼᱟ ᱟᱨ, ᱟᱸᱡᱚᱢ ᱵᱟᱲᱟ ᱦᱚᱸ ᱵᱟᱝ ᱦᱩᱭ ᱟᱠᱟᱱᱟ ᱱᱚᱣᱟ ᱫᱚ ᱪᱮᱫ ᱠᱟᱱᱟ?
ᱱᱚᱣᱟ ᱦᱚᱸ ᱩᱫ ᱞᱮᱠᱟᱜᱮ ᱠᱤᱱᱛᱩ᱾ ᱩᱫ ᱫᱚ ᱪᱤᱠᱟᱹ ᱞᱟᱹᱵᱤᱫ ᱥᱟᱺᱦᱤᱡ ᱦᱮᱸ᱾ ᱱᱚᱣᱟ ᱫᱚ ᱧᱮᱞ ᱡᱚᱝ ᱛᱮᱫᱚ, ᱠᱟᱹᱴᱤᱡ ᱠᱟᱹᱴᱤᱡ ᱵᱮᱞᱤ ᱞᱮᱠᱟ ᱠᱟᱹᱴᱤᱡ ᱠᱟᱹᱴᱤᱡ ᱵᱮᱤᱞᱤ ᱪᱮᱬᱮ ᱵᱮᱞᱮ ᱞᱮᱠᱟ᱾ ᱥᱮ ᱚᱱᱟ ᱠᱷᱚᱱᱟᱜ ᱦᱚᱸ ᱠᱟᱹᱴᱤᱡ ᱦᱚᱯᱚᱱ ᱜᱮᱭᱟ᱾ ᱟᱨ ᱦᱟᱨᱛᱟ ᱛᱮᱫ ᱫᱚ ᱠᱮᱴᱮᱡ ᱜᱮᱭᱟ ᱵᱤᱛᱤ ᱥᱮᱫ ᱫᱚ ᱱᱟᱦᱟᱜ ᱞᱟᱹᱵᱤᱫ ᱜᱮ᱾
ᱟᱨ ᱧᱮᱞ ᱡᱚᱝ ᱛᱮᱫᱚ ᱯᱳᱨᱴ ᱜᱮ ᱫᱤᱞᱤ ᱞᱮᱠᱟ ᱜᱮᱮᱢ ᱧᱮᱞᱟ᱾
ᱚ ᱟᱫᱚ ᱱᱚᱣᱟ ᱫᱚ ᱵᱤᱨ ᱨᱮᱜᱮ ᱧᱟᱢᱚᱜᱼᱟ ᱥᱮ ᱟᱨᱦᱚᱸ ᱮᱴᱟᱜ ᱡᱟᱭᱜᱟ ᱠᱚᱨᱮ ᱧᱟᱢᱚᱜᱼᱟ?
ᱦᱮᱸ ᱵᱤᱨ ᱨᱮᱜᱮ ᱧᱟᱢᱚᱜᱼᱟ᱾ ᱞᱮᱠᱷᱟᱱ ᱫᱚ ᱡᱟᱹᱥᱛᱤ ᱠᱟᱭ ᱛᱮᱫᱚ ᱟᱨ ᱵᱟᱠᱷᱟᱱ ᱫᱚ ᱚᱱᱠᱟ ᱵᱟᱞᱤ ᱵᱟᱞᱤ ᱮᱠᱟ ᱰᱟᱹᱦᱤ ᱠᱚᱨᱮ᱾ ᱡᱟᱦᱟᱸ ᱠᱚᱨᱮ ᱵᱟᱹᱞᱤ ᱡᱟᱹᱥᱛᱤ ᱜᱮᱭᱟ᱾ ᱵᱟᱟᱹᱞᱤ ᱦᱟᱥᱟ ᱠᱚ ᱚᱱᱟ ᱠᱚᱨᱮ ᱧᱟᱢᱚᱜ ᱜᱮᱭᱟ᱾
ᱟᱨ ᱱᱚᱣᱟ ᱚᱠᱟ ᱥᱤᱡᱤᱱ ᱨᱮ ᱧᱟᱢᱚᱜ ᱜᱮᱭᱟ᱾
ᱱᱤᱛᱚᱜ ᱜᱮ ᱱᱚᱜᱼᱚᱭ ᱡᱟᱹᱯᱩᱫ ᱫᱤᱱ ᱜᱮ᱾
ᱟᱪᱷᱟ᱾
ᱦᱩᱸ᱾
ᱢᱟᱱᱮ ᱱᱚᱣᱟ ᱡᱚᱢ ᱛᱮᱫᱚ ᱚᱠᱟᱞᱮᱠᱟ ᱵᱩᱡᱷᱟᱹᱜᱼᱟ᱾ ᱢᱟᱱᱮ ᱤᱧ ᱟᱹᱰᱤ ᱦᱟᱦᱟᱲᱟᱜ ᱜᱤᱧ ᱟᱸᱡᱚᱢ ᱫᱟᱛᱚ ᱱᱚᱣᱟ᱾
ᱩᱫ ᱞᱮᱠᱟᱜᱮ ᱵᱩᱡᱷᱟᱹᱜᱼᱟ ᱥᱤᱵᱤᱞ ᱜᱮ ᱟᱫᱚ ᱚᱛ ᱫᱚ ᱪᱮᱠᱟ ᱞᱟᱢᱡᱟᱜ ᱪᱟᱵᱟᱜᱼᱟ᱾ ᱟᱨ ᱱᱚᱣᱟ ᱫᱚ ᱠᱟᱹᱴᱤᱡ ᱠᱮᱴᱮᱡ ᱜᱮ ᱛᱟᱦᱮᱱᱟ ᱦᱟᱛᱛᱟᱛᱟᱜ ᱫᱚ᱾
ᱟᱪᱷᱟ᱾
ᱦᱩᱸ ᱞᱮᱴᱚ ᱵᱟᱲᱟᱭ ᱜᱮᱭᱟᱞᱮ᱾
ᱚ ᱞᱮᱯᱴᱚ ᱠᱟᱛᱮᱫ ᱦᱚᱸᱠᱚ ᱡᱚᱢᱟ᱾
ᱦᱮᱸ᱾
ᱟᱹᱰᱤ ᱢᱤᱫᱴᱟᱝ ᱱᱟᱣᱟᱱᱟᱜ ᱤᱧ ᱵᱟᱲᱟᱭ ᱧᱟᱢ ᱠᱮᱫᱟ᱾
ᱦᱮᱸ᱾ ᱟᱯᱮᱥᱮᱫ ᱫᱚ ᱵᱟᱝ ᱦᱚᱭᱳᱜ ᱜᱮᱭᱟ? ᱵᱟᱠᱚ ᱟᱢᱫᱟᱱᱤ ᱜᱮᱭᱟ᱾
ᱵᱟᱝ ᱟᱞᱮ ᱥᱮᱫ ᱫᱚ ᱱᱚᱣᱟ ᱫᱚ ᱯᱩᱴᱠᱟᱹ ᱫᱚ ᱵᱟᱹᱱᱩᱜ-ᱟ, ᱱᱚᱣᱟ ᱳᱫ᱾ ᱠᱚᱫᱚ ᱢᱮᱱᱟᱜᱼᱟ᱾ ᱱᱚᱣᱟ ᱠᱷᱚᱛ ᱢᱟᱸᱫᱮ ᱠᱚᱨᱮ ᱦᱚᱸ ᱦᱩᱭᱩᱜ ᱜᱮᱭᱟ, ᱟᱵᱟᱨ ᱡᱟᱦᱟᱸᱥᱮᱫ ᱠᱟᱹᱴᱤᱡ ᱵᱟᱜᱟᱱ ᱧᱚᱜ ᱛᱟᱦᱮᱸᱱ ᱠᱷᱟᱱᱮ
ᱵᱟᱹᱫᱽ ᱵᱟᱹᱫᱽ ᱠᱚᱥᱮᱜ ᱦᱚᱸ᱾ ᱟᱪᱪᱷᱟ ᱛᱤᱱᱟᱹᱜ ᱛᱤᱱᱟᱹᱜ ᱜᱚᱴᱟᱝ ᱳᱫᱽ ᱨᱮᱱᱟᱜ ᱧᱩᱛᱩᱢ ᱵᱤᱱ ᱵᱟᱲᱟᱭᱟ ᱟᱹᱵᱤᱱ?
ᱤᱧ ᱫᱚ ᱳᱫᱽ ᱨᱮᱱᱟᱜ ᱧᱩᱛᱩᱢ ᱫᱚ ᱩᱱᱟᱹᱜ ᱫᱚ ᱵᱟᱹᱧ ᱵᱟᱰᱟᱭᱟ᱾ ᱠᱷᱚᱛ ᱥᱩᱫᱩᱧ ᱧᱮᱞ ᱟᱠᱟᱫᱟ ᱠᱤᱪᱷᱩ ᱫᱚ ᱠᱷᱚᱛ ᱢᱟᱫᱷᱮ ᱨᱮ ᱦᱚᱭᱳᱜ ᱜᱮᱭᱟ᱾ ᱟᱫᱚ ᱠᱟᱹᱡ ᱪᱷᱟᱴᱟᱧ ᱪᱷᱟᱛᱟ ᱞᱮᱠᱟ ᱦᱚᱭᱳᱜ ᱜᱮᱭᱟ᱾ ᱦᱮᱸ ᱦᱮᱸ ᱴᱷᱤᱠ ᱟᱨ ᱟᱭ ᱡᱟᱦᱟᱸ ᱠᱚᱫᱚ ᱠᱟᱹᱴᱤᱡ ᱚᱱᱟ ᱵᱟᱜᱟᱱ ᱠᱚᱨᱮᱜ ᱦᱩᱭᱩᱜ ᱜᱮᱭᱟ᱾
ᱦᱩᱸ᱾ ᱦᱩᱸ ᱢᱚᱛᱟᱢ ᱳᱫᱽ ᱚᱱᱟ ᱠᱚᱫᱚ ᱠᱚ ᱞᱟᱹᱭ ᱜᱮᱭᱟ᱾ ᱦᱩᱸ, ᱟᱨ ᱡᱟᱦᱟᱸ ᱠᱚᱫᱚ ᱠᱟᱹᱴᱤᱡ ᱠᱟᱹᱴᱤᱡ ᱜᱮᱭᱟ ᱱᱟᱜ ᱠᱷᱟᱱ᱾ ᱟᱸ ᱪᱩᱱᱩᱡ ᱪᱩᱱᱩᱡ, ᱚᱱᱟ ᱠᱚᱫᱚ ᱵᱟᱹᱞᱤ ᱳᱫᱽ ᱠᱚ ᱢᱮᱛᱟᱜ ᱜᱮᱭᱟ᱾
ᱚ᱾
ᱦᱩᱸ᱾
ᱟᱫᱚ ᱟᱨ ᱢᱤᱫᱴᱮᱱ ᱤᱧ ᱠᱩᱞᱤ ᱞᱮᱜᱮ᱾ ᱧᱮᱞ ᱠᱟᱱ ᱦᱟᱸ ᱢᱤᱫᱴᱟᱝ ᱚ ᱱᱩᱠᱩ ᱵᱤᱧ ᱠᱚᱦᱚᱸ ᱢᱤᱫᱴᱟᱝ ᱳᱫᱽ ᱞᱮᱠᱟ ᱜᱮ ᱢᱤᱫᱴᱟᱝ ᱪᱷᱟᱛᱟ ᱠᱚ ᱵᱮᱱᱟᱣ ᱠᱟᱜ ᱜᱮ ᱟᱫᱚ ᱚᱱᱟ ᱥᱟᱣ ᱠᱤ ᱵᱟᱝ ᱵᱟᱝ ᱢᱮᱥᱟ ᱜᱚᱫᱚᱜ ᱜᱮᱭᱟ ᱡᱟᱦᱟᱸᱭ ᱡᱩᱫᱤ ᱦᱚᱨ ᱵᱟᱭ ᱧᱮᱞ ᱠᱟᱫᱟᱭ ᱡᱮ ᱚᱠᱟᱴᱟᱜ ᱳᱫᱽ ᱠᱟᱱᱟ ᱥᱮ ᱚᱠᱟᱴᱟᱜ ᱫᱚ ᱦᱟᱛᱟᱣ ᱦᱩᱭᱩᱜ ᱛᱤᱧᱟ ᱟᱨ ᱚᱠᱟ ᱫᱚ ᱵᱟᱝ ᱜᱮ᱾ ᱤᱧ ᱫᱚ ᱦᱟᱦᱟ
ᱵᱟᱝ ᱜᱮ ᱚᱱᱟ ᱫᱚ ᱡᱟᱦᱟᱸᱭᱮ ᱦᱟᱛᱟᱣᱫᱟ ᱩᱱᱤ ᱫᱚ ᱵᱮᱥ ᱞᱮᱠᱟᱜᱮᱭ ᱵᱟᱰᱟᱭᱟᱭ ᱢᱟᱱᱮ ᱵᱩᱡᱷᱟᱹᱣ ᱵᱩᱡᱷᱟᱹᱣᱼᱟ ᱚᱱᱟ ᱫᱚ ᱧᱮᱞ ᱴᱷᱤᱠ ᱠᱟᱜ-ᱟ ᱠᱟᱹᱴᱤᱡ ᱥᱟᱥᱟᱝ ᱥᱟᱥᱟᱝ ᱦᱳᱭᱳᱜ ᱜᱮᱭᱟ᱾ ᱵᱤᱥ ᱵᱤᱥᱳᱫ ᱵᱚᱞᱮ ᱜᱮᱠᱚ ᱵᱟᱰᱟᱭᱟ᱾ ᱟᱸ ᱟᱞᱮᱥᱮᱫ ᱨᱮᱱ ᱦᱚᱲ ᱫᱚ ᱦᱟᱸᱜ ᱠᱷᱟᱱ᱾ ᱚᱱᱟ ᱠᱚᱫᱚ ᱵᱤᱥ ᱪᱳᱫ ᱠᱚ ᱞᱟᱹᱭᱟᱜᱼᱟ᱾ ᱡᱟᱦᱟᱸ ᱠᱚᱫᱚ ᱵᱟᱝ ᱡᱚᱢ ᱜᱟᱱᱚᱜᱼᱟ᱾
ᱟᱪᱪᱷᱟ᱾
ᱦᱩᱸ᱾
ᱟᱫᱚ ᱟᱭᱢᱟ ᱜᱟᱱ ᱳᱫᱽ ᱦᱚᱸ ᱢᱮᱱᱟᱜᱼᱟ᱾ ᱤᱧ ᱫᱚ ᱱᱚᱣᱟ ᱵᱟᱨᱭᱟ ᱡᱟᱦᱟᱸ ᱳᱫᱽ ᱚᱱᱟ ᱵᱩᱥᱩᱵ ᱳᱫᱽ ᱵᱤᱱ ᱞᱟᱹᱭ ᱠᱮᱫ ᱫᱚ ᱟᱨ ᱢᱤᱫᱴᱟᱱ ᱡᱟᱦᱟᱸ ᱦᱳᱭᱳᱜ ᱠᱮᱫᱟ᱾ ᱥᱟᱫᱟ ᱯᱟᱨᱟ ᱜᱮ, ᱚᱱᱟ ᱜᱮ᱾
ᱟᱫᱚ ᱟᱯᱮ ᱫᱚ ᱪᱮᱠᱟ ᱠᱟᱛᱮᱜ ᱯᱮ ᱤᱥᱤᱱ ᱜᱮᱭᱟ?
ᱟ ᱟᱞᱮ ᱫᱚ ᱦᱟᱸᱜ ᱠᱷᱟᱱ ᱠᱟᱹᱴᱤᱡ ᱡᱷᱟᱞ ᱡᱷᱟᱞ ᱜᱮ᱾ ᱯᱮᱸᱭᱟᱡ ᱟᱛᱮ ᱠᱟᱹᱴᱤᱡ ᱡᱷᱟᱞ ᱡᱷᱟᱞ ᱤᱥᱤᱱ᱾ ᱦᱮᱸ ᱡᱮᱞ ᱫᱟᱠᱟ ᱠᱚᱡ
ᱯᱤᱴᱷᱟᱹ ᱵᱤᱱ ᱡᱚᱢ ᱵᱟᱲᱟ ᱟᱠᱟᱫᱟ? ᱯᱤᱴᱷᱟᱹ ᱳᱫᱽ ᱯᱤᱴᱷᱟᱹ ᱟᱞᱮ ᱥᱮᱫ ᱫᱚᱠᱚ ᱵᱮᱱᱟᱣ ᱜᱮᱭᱟ᱾
ᱵᱟᱝ ᱜᱮ, ᱥᱩᱫᱩ ᱟᱸᱡᱚᱢ ᱫᱚ ᱦᱩᱭ ᱠᱟᱱᱟ ᱳᱫᱽ ᱚᱱᱟ ᱯᱤᱴᱷᱟᱹ ᱟᱵᱟᱨ ᱦᱚᱛᱚᱜ ᱨᱮᱱᱟᱜ ᱯᱤᱴᱷᱟᱹ, ᱨᱚᱠᱚᱡᱽ ᱨᱮᱱᱟᱜ ᱯᱤᱴᱷᱟᱹ ᱠᱚ ᱞᱟᱹᱭ ᱵᱟᱲᱟᱭᱟ᱾ ᱢᱮᱱᱠᱷᱟᱱ ᱡᱚᱢ ᱫᱚ ᱵᱟᱝ ᱡᱚᱢ ᱵᱟᱲᱟ ᱦᱩᱭ ᱟᱠᱟᱱᱟ᱾
ᱚ᱾
ᱟᱨ ᱚᱠᱟ ᱞᱮᱠᱟ ᱵᱩᱡᱷᱟᱹᱣ ᱛᱮ ᱱᱚᱣᱟ ᱫᱚ?
ᱯᱟ ᱛᱟᱞᱦᱮ ᱵᱟᱵᱤᱱ ᱡᱚᱢ ᱵᱟᱲᱟ ᱠᱟᱫᱟ ᱵᱟᱝ᱾
ᱵᱟᱝ ᱜᱮ᱾
ᱡᱮᱞ ᱡᱮᱞ ᱞᱮᱠᱟ ᱜᱮᱠᱚ ᱯᱤᱴᱷᱟᱹᱭ ᱜᱮᱭᱟ ᱟᱞᱮ ᱥᱮᱫ ᱫᱚ ᱚᱱᱟ ᱫᱚ᱾ ᱥᱤᱢ ᱡᱮᱞ ᱪᱮᱫ ᱠᱮᱠᱟ ᱯᱤᱴᱷᱟᱹ ᱦᱳᱭᱳᱜ-ᱟ ᱚᱝᱠᱟ ᱜᱮ᱾
ᱚ ᱟᱨ ᱱᱚᱶᱟ ᱨᱚᱠᱚᱡ ᱯᱤᱴᱷᱟᱹ ᱠᱤᱱ ᱵᱟ ᱟᱨ ᱡᱟᱦᱟ ᱯᱤᱴᱷᱟᱹ ᱠᱚ ᱢᱮᱱᱟᱜ-ᱟ ᱢᱟᱞᱦᱟᱱ ᱯᱤᱴᱷᱟᱹ᱾ ᱢᱟᱞᱦᱟᱱ ᱰᱳᱸᱵᱳᱜ ᱱᱚᱣᱟ ᱠᱚᱫᱚ ᱯᱮ ᱡᱚᱢ ᱠᱟᱫᱟ ᱥᱮ ᱵᱟᱝ?
ᱦᱮᱸ ᱡᱚᱢ ᱠᱟᱜ ᱜᱮᱭᱟ ᱞᱮ ᱨᱚᱠᱚᱡ ᱯᱤᱴᱷᱟᱹ ᱫᱚ ᱦᱟᱸᱜ ᱠᱷᱟᱱ ᱱᱟᱣᱟ ᱜᱮ ᱞᱤᱧ ᱟᱸᱡᱚᱢ ᱠᱮᱫᱟ᱾
ᱚ ᱨᱚᱠᱚᱡ ᱦᱚᱸᱠᱚ ᱯᱤᱴᱷᱟᱹ ᱠᱚ ᱜᱮᱭᱟ ᱟᱞᱮ ᱥᱮᱫ ᱨᱮ ᱱᱚᱣᱟ ᱫᱚ᱾ ᱪᱮᱫᱟᱜ ᱥᱮ ᱟᱞᱮ ᱥᱮᱫ ᱫᱚ ᱱᱚᱣᱟ ᱨᱚᱠᱚᱡ ᱠᱚ ᱜᱚᱸᱝᱜᱷᱟ ᱠᱚ᱾ ᱠᱤᱛᱞᱟ ᱠᱚ ᱱᱩᱠᱩ ᱫᱚ ᱠᱟᱹᱴᱤᱡ ᱵᱟᱹᱲᱛᱤ ᱜᱮᱠᱚ ᱧᱟᱢᱚᱜ ᱜᱮᱭᱟ᱾ ᱟᱫᱚ ᱡᱚᱠᱷᱚᱱ ᱟᱭᱢᱟ ᱜᱟᱱ ᱠᱚ ᱥᱟᱵ ᱟᱹᱜᱩ ᱠᱚᱣᱟ ᱟᱫᱚ ᱩᱛᱩ ᱠᱟᱛᱮᱫ ᱛᱚ ᱡᱚᱢ ᱦᱚᱸ ᱥᱚᱢᱵᱷᱚᱵ ᱵᱟᱝ ᱠᱟᱱᱟ ᱫᱤᱱᱟᱹᱢ ᱜᱮ ᱛᱤᱱᱟᱹᱜ ᱮᱢ ᱡᱚᱢᱟ? ᱫᱚᱠᱚ ᱯᱤᱴᱷᱟᱹ ᱠᱚ ᱜᱮᱭᱟ᱾
ᱚ
ᱯᱤᱴᱷᱟᱹ ᱠᱟᱛᱮᱜ ᱟᱵᱟᱨ ᱡᱚᱢ ᱠᱚ ᱜᱮᱭᱟ᱾
ᱟᱹᱰᱤ ᱱᱟᱯᱟᱭ ᱥᱮᱲᱟ ᱠᱮᱫᱟ ᱞᱤᱧ ᱟᱹᱵᱤᱱ ᱴᱷᱮᱱ ᱠᱷᱚᱱᱟᱜ ᱟᱭᱢᱟ ᱠᱤᱪᱷᱩ᱾
ᱦᱮᱸ ᱱᱤᱛᱳᱜ ᱛᱷᱟᱞᱮ ᱱᱚᱝᱠᱟ ᱜᱮᱞᱟᱝ ᱜᱚᱞᱯᱷᱚᱭᱟ᱾
ᱚᱸᱻ ᱚᱠᱛᱚ ᱯᱚᱞᱚᱢᱚᱜ ᱠᱟᱱᱟ ᱫᱚᱦᱚᱭ ᱫᱟᱹᱞᱤᱧ ᱱᱟᱜ ᱠᱷᱟᱱ᱾
ᱦᱮᱸ᱾